ᱚ ᱱᱟᱯᱟᱭ ᱵᱟᱲᱟ ᱜᱮᱛᱚ
ᱦᱮᱸ ᱱᱟᱯᱟᱭ ᱵᱟᱲᱟ ᱜᱮ
ᱢᱟᱡᱟᱱ ᱵᱟᱲᱟ ᱠᱚᱫᱚ ᱦᱩᱭᱱᱟ
ᱦᱮᱸ ᱦᱩᱭᱱᱟ ᱟᱹᱵᱤᱱᱟᱜ ᱫᱚ
ᱟᱹᱞᱤᱧᱟᱜ ᱦᱚᱸ ᱦᱩᱭ ᱵᱟᱲᱟᱭᱮᱱ ᱜᱮᱭᱟ ᱢᱟᱡᱟᱱ ᱵᱟᱲᱟᱜ ᱫᱚ ᱱᱚᱜ ᱚᱭ ᱱᱤᱛ ᱫᱚ ᱠᱟᱹᱴᱤᱡ ᱞᱤᱧ ᱫᱩᱲᱩᱵ ᱠᱟᱱᱟ ᱠᱟᱹᱴᱤᱡ ᱪᱷᱟᱫᱽ ᱥᱮᱡ ᱨᱮ
ᱟᱪᱪᱷᱟ ᱟᱪᱪᱷᱟ
ᱟᱪᱪᱷᱟ ᱜᱚᱝᱠᱮ ᱞᱟᱹᱭ ᱵᱤᱱ ᱛᱟᱦᱚᱞᱮ ᱩᱱᱟᱹᱜ ᱚᱠᱛᱚ ᱫᱚ ᱵᱟᱞᱟᱝ ᱵᱤᱞᱚᱢᱟ ᱪᱮᱫ ᱥᱟᱛᱟᱢ ᱱᱤᱭᱟᱹ ᱞᱟᱝ ᱜᱟᱞᱢᱟᱨᱟᱣᱟ
ᱟ ᱠᱷᱮᱞ ᱥᱚᱢᱯᱚᱱᱫ ᱜᱮ ᱟᱫᱚ
ᱟᱪᱪᱷᱟ ᱟᱪᱪᱷᱟ ᱚᱱᱟ ᱠᱟᱹᱴᱤᱡ ᱞᱟᱝ ᱜᱟᱞᱢᱟᱨᱟᱣᱟ ᱡᱮ ᱯᱮᱨᱟᱭ ᱧᱮᱞᱚᱜᱼᱟ ᱱᱮᱛᱟᱨᱫᱚ ᱢᱟᱱᱮ ᱞᱟᱹᱴᱩ ᱞᱟᱹᱴᱩ ᱴᱩᱨᱱᱟᱢᱴ ᱠᱚᱨᱮ ᱢᱤᱫ ᱵᱟᱨ ᱯᱞᱮᱭᱟᱨ ᱧᱮᱞᱚᱜᱼᱟ ᱢᱟᱱᱮ ᱠᱷᱮᱞ ᱥᱟᱹᱛ ᱵᱮᱲᱟ ᱦᱟᱺᱰᱤ ᱯᱟᱹᱣᱟᱹ ᱠᱚ ᱧᱩᱭ ᱜᱮᱭᱟ
ᱦᱳᱭ ᱦᱳᱭ
ᱱᱚᱣᱟ ᱱᱚᱣᱟ ᱫᱚᱵᱮᱱ ᱵᱟᱲᱟᱭ ᱜᱮ ᱟᱵᱮᱱ ᱦᱚᱸ ᱠᱤᱪᱷᱩ ᱴᱷᱤᱠᱜᱮᱭᱟ ᱱᱚᱣᱟ ᱱᱚᱣᱟ ᱵᱟᱨᱮᱛᱮ ᱜᱟᱯᱟᱞᱢᱟᱨᱟᱣ ᱞᱮᱠᱷᱟᱡ ᱪᱮᱫ ᱞᱮᱠᱟ ᱦᱩᱭ ᱠᱚᱜ ᱜᱮᱭᱟ
ᱦᱮᱸ ᱵᱷᱟᱹᱜᱤ ᱜᱮ ᱦᱩᱭ ᱠᱚᱜᱼᱟ
ᱟᱪᱪᱷᱟ ᱟᱪᱪᱷᱟ ᱢᱟ ᱛᱟᱦᱚᱞᱮ ᱞᱟᱹᱭ ᱵᱮᱱ ᱢᱤᱫ ᱵᱟᱨ ᱠᱟᱛᱷᱟ ᱛᱟᱯᱚᱨ ᱟᱹᱞᱤᱧ ᱦᱚᱸᱞᱤᱧ ᱞᱟᱹᱭ ᱟ ᱡᱟᱦᱟᱱᱟᱜ
ᱢᱟ ᱟᱹᱵᱤᱱ ᱜᱮ ᱥᱩᱨᱩᱭ ᱵᱤᱱ ᱥᱮ ᱢᱟ
ᱚ ᱟᱪᱪᱷᱟ ᱡᱟᱦᱟᱸ ᱚᱱᱟ ᱧᱮᱞᱚᱜᱼᱟ ᱡᱮ ᱚᱱᱟ ᱴᱩᱨᱱᱟᱢᱮᱱᱴ ᱠᱚᱨᱮ ᱦᱳᱭ
ᱦᱳᱭ ᱦᱳᱭ
ᱢᱟᱱᱮ ᱞᱟᱹᱴᱩ ᱞᱟᱹᱴᱩ ᱡᱮᱢᱚᱱ ᱢᱚᱱᱮ ᱠᱟᱜ ᱵᱮᱱ ᱟᱯᱮᱭᱟᱜ ᱰᱤᱥᱴᱤᱠ ᱟᱯᱮᱭᱟᱜ ᱰᱤᱥᱴᱤᱠ ᱞᱟᱠ ᱦᱩᱭ ᱵᱟᱲᱟᱜ ᱜᱮᱭᱟ ᱛᱚ
ᱦᱮᱸ ᱦᱮᱸ ᱦᱩᱭᱩᱜ ᱜᱮᱭᱟ
ᱠᱚᱨᱮ ᱢᱤᱫ ᱵᱟᱨ ᱞᱟᱹᱴᱩ ᱞᱟᱹᱴᱩ ᱯᱞᱮᱭᱟᱨ ᱛᱟᱦᱮᱱᱟᱠᱚ ᱠᱷᱮᱞ ᱵᱟᱲᱟᱜ ᱟᱠᱚ ᱚᱱᱟ ᱠᱚᱨᱮᱫ ᱢᱟᱱᱮ ᱦᱮᱸ ᱢᱟᱱᱮ ᱯᱨᱚᱛᱤ ᱵᱚᱪᱷ ᱢᱮ ᱯᱨᱚᱛᱤ ᱥᱮᱨᱢᱟ ᱞᱮᱠ ᱜᱮ ᱩᱱᱠᱩ ᱫᱚᱠᱚ ᱠᱷᱮᱞᱹᱳ ᱛᱟᱦᱮᱱ ᱜᱮᱭᱟ ᱚᱱᱟ ᱠᱚᱨᱮ ᱥᱩᱨ ᱥᱩᱯᱩᱨ ᱡᱟᱦᱟᱸ ᱛᱤᱱᱟᱹᱜ ᱞᱳᱰ ᱞᱟᱹᱴᱩ ᱞᱟᱹᱴᱩ ᱞᱟᱠᱷ ᱴᱟᱠᱟ ᱫᱷᱟᱢᱟᱠᱟ ᱠᱷᱮᱞ ᱠᱚ ᱦᱩᱭᱩᱜᱼᱟ ᱵᱟᱝ
ᱦᱩᱸ
ᱚᱱᱟ ᱠᱚᱨᱮ ᱦᱚᱸ ᱩᱱᱠᱩ ᱟᱭᱢᱟ ᱦᱮᱸ ᱢᱟᱱᱮ ᱟᱭᱢᱟ ᱠᱷᱮᱞ ᱥᱟᱶᱛᱮ ᱟᱭᱢᱟ ᱧᱩᱛᱩᱢ ᱚᱱᱟ ᱟᱲᱮ ᱯᱟᱥᱮ ᱫᱚᱠᱚ ᱤᱭᱟᱹ ᱠᱟᱜᱼᱟ ᱢᱮᱱᱠᱷᱟᱱ ᱩᱱᱠᱩ ᱧᱮᱞ ᱠᱚᱣᱟ ᱵᱮᱱ ᱡᱮ ᱞᱟᱹᱴᱩ ᱞᱟᱹᱴᱩ ᱢᱤᱫᱴᱮᱡ ᱞᱟᱹᱴᱩ ᱴᱩᱨᱱᱟᱢᱮᱱᱴ ᱮ ᱠᱷᱮᱞ ᱠᱮᱫᱟ ᱮᱢᱚᱱ ᱪᱮᱫ ᱚᱸᱰᱮ ᱦᱟᱨᱟᱣᱱᱟᱭ ᱟᱨ ᱦᱟᱨᱟᱣ ᱠᱟᱛᱮᱫ ᱧᱮᱞᱮ ᱵᱮᱱ ᱩᱱᱤ ᱫᱚ ᱦᱟᱺᱰᱤ ᱯᱟᱹᱣᱨᱟᱹ ᱵᱟᱹᱴᱤ ᱥᱮᱫ ᱥᱮᱱᱮᱱ ᱜᱮ ᱟᱨᱮ ᱧᱩ ᱠᱮᱫ ᱜᱮ
ᱦᱳᱭ
ᱯᱨᱟᱭ ᱚᱱᱠᱟ ᱧᱮᱞᱚᱜ ᱛᱟᱦᱮᱱ ᱜᱮᱭᱟ ᱥᱮ ᱛᱚᱵᱮ ᱱᱚᱣᱟ ᱵᱟᱨᱮᱛᱮ ᱛᱮ ᱟᱵᱮᱱ ᱪᱮᱫ ᱵᱮᱱ ᱢᱮᱱᱮᱫᱟ ᱪᱮᱫ ᱞᱟᱹᱜᱤᱫ ᱠᱚ ᱱᱚᱝᱠᱟᱜ ᱠᱟᱱᱟ ᱱᱚᱣᱟ ᱵᱟᱨᱮᱛᱮ ᱠᱤᱪᱷᱩ ᱵᱮᱱ ᱞᱟᱹᱭ ᱫᱟᱲᱮᱜ ᱠᱷᱟᱱ
ᱱᱚᱣᱟ ᱵᱟᱨᱮᱛᱮ ᱟᱫᱚ ᱪᱮᱫ ᱞᱤᱧ ᱞᱟᱹᱭᱟ ᱟᱫᱚ ᱢᱤᱫᱴᱟᱝ ᱦᱟᱨᱟ ᱨᱮᱱᱟᱜ ᱡᱟᱦᱟᱸ ᱠᱚ ᱞᱮᱭᱟ ᱢᱮᱫᱴᱟᱢ ᱯᱮᱥᱟᱨ ᱟᱨᱠᱤ ᱡᱟᱦᱟᱸ ᱞᱟᱹᱭ ᱫᱟᱹᱧ ᱡᱟᱦᱟᱸ ᱯᱮᱥᱟᱨ ᱛᱟᱦᱮᱱᱟ ᱢᱮᱫ ᱴᱟᱝ ᱦᱳᱭ ᱠᱚᱥᱴᱚ ᱟᱨᱠᱤ ᱢᱚᱱᱮ ᱨᱮᱱᱟᱜ ᱫᱩᱠ ᱟᱫᱚ ᱯᱟᱹᱣᱨᱟᱹ ᱦᱟᱺᱰᱤ ᱢᱟ ᱧᱩ ᱞᱮᱠᱷᱟᱱ ᱫᱚ ᱢᱮᱫᱴᱟᱝ ᱵᱟᱲᱟᱭ ᱜᱮᱭᱟᱵᱤᱱ ᱢᱟᱱᱚᱥᱤᱠᱚᱛᱟ ᱢᱮᱫᱴᱟᱝ ᱞᱚᱥᱚᱜᱼᱟ ᱚᱱᱟ ᱢᱟᱱᱚᱥᱤᱠᱚᱛᱟ ᱠᱚᱢ ᱞᱟᱹᱜᱤᱫ ᱯᱟᱹᱣᱨᱟᱹ ᱦᱟᱺᱰᱤ ᱫᱚ ᱧᱩᱭᱟᱠᱚ ᱠᱤᱱᱛᱩ
ᱞᱟᱹᱭᱵᱤᱱ ᱞᱟᱹᱭᱵᱤᱱ ᱞᱟᱹᱭᱵᱤᱱ ᱟᱢᱟ ᱱᱟᱯᱟᱭ ᱠᱟᱛᱷᱟ ᱵᱮᱱ ᱢᱮᱱ ᱫᱟ
ᱡᱩᱫᱤ ᱵᱮᱱ ᱟᱫᱚᱵᱤᱱ ᱞᱟᱹᱭᱟ ᱡᱮ ᱟᱨᱦᱚᱸ ᱵᱟᱹᱲᱛᱤ ᱞᱤᱧ ᱧᱩᱭᱟ ᱛᱟᱦᱚᱞᱮ ᱚᱱᱟ ᱤ ᱜᱟᱱᱚᱜᱼᱟ ᱚᱱᱟ ᱠᱷᱟᱱ ᱫᱚ ᱵᱚᱦᱚᱜ ᱯᱩᱨᱟᱹ ᱪᱮᱫ ᱞᱤᱧ ᱞᱟᱹᱭᱟ ᱦᱚᱲᱛᱮ ᱵᱟᱭ ᱠᱟᱹᱢᱤ ᱛᱟᱵᱤᱱᱟ
ᱦᱳᱭ ᱦᱳᱭ ᱴᱷᱤᱠ ᱴᱷᱤᱠ ᱟᱹᱰᱤ ᱱᱟᱯᱟᱭ ᱠᱟᱛᱷᱟ ᱡᱚᱛᱷᱟᱛ ᱠᱟᱛᱷᱟ ᱵᱮᱱ ᱞᱟᱹᱭ ᱠᱟᱫᱟ ᱟᱨ ᱜᱚᱢᱠᱮ ᱱᱚᱣᱟ ᱧᱮᱞᱚᱜᱼᱟ ᱡᱮ ᱢᱚᱱᱮ ᱠᱟᱜ ᱩᱱᱠᱩ ᱡᱟᱦᱟᱸᱭ ᱩᱠᱩ ᱯᱞᱮᱭᱟᱨ ᱞᱟᱹᱴᱩ ᱞᱟᱹᱴᱩ ᱢᱤᱫ ᱵᱟᱨ ᱨᱟᱱ ᱠᱩ ᱴᱩᱨᱱᱟᱢᱮᱱᱴ ᱨᱮᱱ
ᱦᱮᱸ
ᱱᱤᱛᱳᱜ ᱫᱚ ᱟᱵᱮᱱ ᱫᱚ ᱵᱟᱲᱟᱭ ᱜᱮᱭᱟ ᱡᱮ ᱟᱵᱚ ᱱᱚᱣᱟ ᱵᱷᱟᱨᱚᱛ ᱫᱤᱥᱚᱢ ᱨᱮ ᱚᱱᱠᱟ ᱢᱟᱱᱮ ᱯᱷᱩᱴᱵᱚᱞ ᱤᱭᱟᱹ ᱠᱟᱛᱮᱫ ᱩᱱᱟᱹᱜ ᱤᱭᱟᱹ ᱫᱚ ᱵᱟᱹᱲᱛᱤ ᱫᱚ ᱵᱟᱹᱱᱩᱜ ᱫᱚ ᱪᱟᱨᱪᱟ ᱟᱨᱤᱠᱤ ᱪᱟᱨᱪᱟ ᱢᱮᱱᱟᱜ-ᱟ ᱠᱨᱤᱠᱮᱴ ᱱᱤᱭᱮ ᱵᱟᱲᱟᱭ ᱜᱮᱭᱟ ᱛᱚ ᱛᱚ ᱦᱳᱭ ᱛᱚ ᱚᱱᱟ ᱯᱷᱩᱴᱵᱚᱞ ᱨᱮᱱ ᱱᱚᱱᱛᱮ ᱡᱟᱦᱟᱸ ᱟᱭᱮᱥᱮᱞ ᱞᱤᱜᱽ ᱠᱚ ᱦᱩᱭᱩᱜᱼᱟ ᱛᱟ ᱯᱚᱨ ᱚᱱᱮ ᱠᱳᱞᱠᱟᱛᱟ ᱢᱤᱫ ᱵᱟᱨ ᱞᱤᱜᱽ ᱠᱚ ᱦᱩᱭᱩᱜᱼᱟ ᱥᱮ
ᱦᱳᱭ ᱦᱳᱭ ᱟᱸᱡᱚᱢ ᱠᱟᱫᱟᱞᱤᱧ
ᱦᱮᱸ ᱚᱱᱟ ᱠᱚᱨᱮ ᱚᱱᱠᱟ ᱮᱠᱟᱰᱮᱢᱤᱠ ᱥᱮ ᱚᱱᱠᱟᱱ ᱤᱭᱟᱹ ᱞᱟᱹᱴᱩ ᱤᱭᱟᱹ ᱵᱟᱹᱱᱩᱜᱼᱟ ᱱᱚᱣᱟ ᱯᱷᱟᱭᱱᱟᱱᱥᱟᱨ ᱦᱮᱸ ᱱᱚᱣᱟ ᱟᱵᱚ ᱵᱷᱟᱨᱚᱛ ᱫᱤᱥᱚᱢ ᱨᱮ ᱯᱷᱩᱴᱵᱚᱞ ᱱᱤᱭᱟᱹ ᱞᱟᱹᱴᱩ ᱯᱷᱟᱭᱱᱮᱱᱥ ᱱᱮᱛᱟᱨ ᱵᱟᱹᱱᱩᱜ ᱠᱚᱣᱟ ᱵᱟᱝ ᱚᱱᱟᱴᱟᱜ ᱨᱮ ᱴᱟᱠᱟᱭ ᱠᱷᱚᱨᱪᱟ ᱫᱟᱲᱮᱭᱟᱜ ᱠᱮᱭᱟ ᱚᱸᱰᱮ ᱜᱤᱫᱽᱨᱟᱹᱭ ᱫᱚᱦᱚ ᱫᱟᱲᱮᱭᱟᱠᱚ ᱢᱤᱫᱴᱤᱡ ᱠᱮᱢᱯ ᱨᱮ ᱢᱤᱫᱴᱤᱡ ᱠᱮᱢᱯ ᱨᱮ ᱜᱤ ᱢᱤᱫ ᱵᱟᱨ ᱥᱮᱨᱢᱟ ᱴᱟᱠᱟᱭ ᱫᱚᱦᱚ ᱫᱟᱲᱮᱭᱟᱠᱚᱣᱟ ᱜᱤᱫᱽᱨᱟᱹ ᱛᱟᱯᱚᱨ ᱵᱮᱛᱚᱱ ᱮᱢ ᱫᱟᱲᱮᱭᱟᱠᱚ ᱠᱟ ᱫᱚ ᱚᱱᱠᱟ ᱫᱚ ᱵᱟᱹᱱᱩᱜᱼᱟ ᱰᱷᱮᱨ ᱞᱟᱹᱴᱩᱣᱟᱜ ᱫᱚ ᱚᱱᱟ ᱤᱭᱟᱹᱛᱮ ᱚᱱᱟ ᱤᱭᱟᱹ ᱛᱮ ᱱᱩᱠᱩ ᱟᱵᱚ ᱡᱟᱦᱟᱸᱭ ᱞᱟᱹᱴᱩ ᱞᱟᱹᱴᱩ ᱱᱟᱯᱟᱭ ᱠᱷᱮᱞᱳᱜ ᱠᱟᱱ ᱯᱷᱩᱴᱵᱚᱞ ᱠᱚ ᱩᱱᱠᱩ ᱚᱱᱛᱮ ᱪᱟᱞᱟᱣ ᱵᱟᱝᱠᱚ ᱫᱟᱲᱮᱜ ᱠᱟᱱᱟ ᱥᱮ ᱚᱸᱰᱮ ᱚᱸᱰᱮ ᱪᱟᱞᱟᱣ ᱛᱮ ᱢᱤᱫ ᱵᱟᱨ ᱴᱩᱨᱱᱟᱢᱮᱱᱴ ᱠᱷᱮᱞ ᱠᱟᱛᱮ ᱚᱸᱰᱮ ᱫᱚ ᱛᱟᱦᱮᱱ ᱫᱚ ᱵᱟᱝᱠᱚ ᱫᱟᱲᱮᱜ ᱠᱟᱱᱟ ᱟᱨᱦᱚᱸ ᱠᱷᱮᱞ ᱚᱲᱟᱜ ᱛᱮᱠᱚ ᱠᱩᱞᱮᱫ ᱠᱚᱣᱟ ᱚᱸᱰᱮ ᱛᱟᱦᱮ ᱨᱮᱱᱟᱜ ᱚᱱᱠᱟᱱ ᱚᱥᱩᱵᱤᱫᱟ ᱡᱟᱭᱜᱟ ᱵᱟᱝᱛᱮ ᱥᱮ ᱴᱟᱠᱟ ᱯᱚᱭᱥᱟ ᱟᱱᱟᱴ ᱠᱷᱟᱹᱛᱤᱨ ᱦᱚᱸ ᱚᱸᱰᱮ ᱵᱟᱝᱠᱚ ᱫᱚᱦᱚᱭᱮᱫ ᱠᱚᱣᱟ ᱟᱫᱚ ᱚᱱᱟ ᱤᱭᱟᱹᱛᱮ ᱩᱱᱠᱩ ᱞᱟᱹᱴᱩ ᱴᱩᱨᱱᱟᱢᱮᱱᱴ ᱡᱟᱦᱟᱸ ᱠᱚ ᱠᱷᱮᱞ ᱵᱟᱲᱟ ᱩᱱᱠᱩ ᱞᱤᱭᱮ ᱫᱚ ᱠᱷᱮᱞᱳᱰᱤᱭᱟᱹ ᱠᱚᱫᱚ ᱢᱚᱱᱮ ᱢᱚᱱᱮ ᱵᱟᱹᱲᱤᱡ ᱛᱮᱦᱚᱸ ᱱᱚᱣᱟ ᱠᱚᱠᱚ ᱠᱷᱮᱞᱳᱜ ᱛᱟᱦᱮᱱᱟ ᱛᱟᱨᱯᱚᱨ ᱚᱱᱮ ᱡᱟᱦᱟᱸ ᱦᱟᱺᱰᱤ ᱯᱟᱹᱣᱨᱟᱹ ᱧᱩ ᱵᱮᱱ ᱢᱮᱱ ᱫᱟ ᱚᱱᱟ ᱦᱟᱺᱰᱤ ᱯᱟᱹᱣᱨᱟᱹ ᱠᱚ ᱧᱩᱭ ᱛᱟᱦᱮᱱᱟ ᱢᱚᱱᱮ ᱵᱟᱹᱲᱤᱡ ᱠᱚᱛᱮ ᱦᱚᱸ ᱟᱞᱤᱧ ᱫᱚ ᱚᱱᱟ ᱠᱤᱪᱷᱩ ᱞᱤᱧ ᱢᱚᱱᱮᱭᱟ
ᱟᱪᱪᱷᱟ
ᱩᱱᱤᱭᱟᱜ ᱛᱚ ᱠᱩᱠᱢᱩ ᱛᱟᱦᱮᱱᱟ ᱡᱮ ᱟᱹᱞᱤᱧ ᱦᱚᱸ ᱞᱟᱹᱴᱩ ᱠᱷᱮᱞ ᱞᱤᱧ ᱥᱮᱱ ᱫᱟᱲᱮᱜᱼᱢᱟ ᱢᱮᱱᱠᱷᱟᱱ ᱚᱸᱰᱮ ᱥᱮᱱ ᱠᱟᱛᱮ ᱚᱱᱮ ᱚᱱᱠᱟ ᱚᱸᱰᱮ ᱦᱚᱸ ᱵᱟᱭ ᱛᱟᱦᱮᱸ ᱫᱟᱲᱮᱭᱟᱜᱼᱟ ᱮᱢᱚᱱ ᱡᱮᱫ ᱞᱟᱹᱴᱩ ᱴᱩᱨᱱᱟᱢᱮᱱᱴ ᱦᱚᱸ ᱵᱟᱭ ᱞᱟᱹᱴᱩ ᱡᱟᱦᱟᱸ ᱟᱭᱮᱥᱮᱞ ᱠᱚ ᱦᱩᱭᱩᱜᱼᱟ ᱚᱱᱟ ᱨᱮᱦᱚᱸ ᱪᱟᱱᱥ ᱵᱟᱭ ᱧᱟᱢ ᱫᱟᱲᱮᱭᱟᱜ ᱦᱳᱭ ᱚᱱᱟ ᱢᱚᱱᱮ ᱵᱟᱹᱲᱤᱡ ᱛᱮᱦᱚᱸ ᱱᱚᱸᱰᱮ ᱦᱮᱡ ᱠᱟᱛᱮᱫ ᱦᱟᱺᱰᱤ ᱯᱟᱹᱣᱨᱟᱹ ᱢᱤᱫ ᱵᱟᱨ ᱧᱩ ᱠᱚ ᱮᱦᱚᱵ ᱠᱮᱫ ᱜᱮᱭᱟ
ᱦᱮᱸ
ᱪᱮᱫ ᱵᱮᱱ ᱢᱮᱱ ᱮᱫᱟ
ᱦᱮᱸ ᱟᱨ ᱦᱟᱺᱰᱤ ᱯᱟᱹᱣᱨᱟᱹ ᱧᱩ ᱫᱚ ᱟᱹᱞᱤ ᱵᱟᱹᱞᱤᱧ ᱞᱟᱹᱭ ᱮᱫᱟ ᱡᱮ ᱠᱷᱟᱨᱟᱯ ᱡᱤᱱᱤᱥ ᱠᱟᱱᱟ ᱵᱷᱟᱜᱤ ᱡᱤᱱᱤᱥ ᱠᱟᱱᱟ ᱠᱟᱨᱚᱱ ᱟᱵᱚᱣᱟᱜ ᱥᱟᱱᱛᱟᱲ ᱥᱚᱢᱟᱡᱽ ᱨᱮᱜᱮ ᱛᱚ ᱦᱟᱺᱰᱤ ᱯᱟᱹᱣᱨᱟᱹ ᱫᱚ ᱦᱮᱱᱟᱜ ᱜᱤᱭᱟ
ᱦᱳᱭ ᱢᱮᱱᱟᱜ ᱜᱮᱭᱟ ᱮᱢᱚᱱ ᱪᱮᱫ ᱟᱵᱚ ᱫᱚᱵᱚᱱ ᱧᱮᱞᱟ ᱦᱮᱸ ᱟᱵᱚ ᱵᱚᱱ ᱧᱮᱞᱟ ᱡᱮ ᱵᱚᱜ ᱞᱟᱹᱭ ᱵᱮᱱ ᱞᱟᱹᱭ ᱵᱮᱱ ᱢᱚᱡᱽ ᱠᱟᱛᱷᱟ ᱵᱮᱱ ᱢᱮᱱ ᱫᱟ
ᱟᱵᱚᱨᱮᱱᱛᱚ ᱢᱟᱱᱮ ᱪᱮᱜ ᱮᱢ ᱞᱟᱹᱭᱟ ᱞᱟᱦᱟ ᱡᱮᱱᱟᱨᱮᱥᱮᱱ ᱠᱚ ᱩᱱᱠᱩ ᱫᱚ ᱧᱩᱸ ᱠᱮᱫᱟ ᱠᱚ ᱡᱟᱦᱟᱸ ᱠᱟᱨᱚᱱ ᱛᱮᱜᱮ ᱦᱳᱠ
ᱦᱳᱭ ᱛᱟᱨᱯᱚᱨ ᱧᱮᱞ ᱵᱮᱱ ᱦᱚᱜᱼᱟ ᱦᱟᱺᱰᱤ ᱥᱤᱨᱡᱚᱱ ᱦᱳᱭ ᱥᱮ ᱦᱟᱺᱰᱤ ᱥᱤᱨᱡᱚᱱ ᱫᱚ ᱥᱮᱫᱟᱭ ᱡᱟᱦᱟᱸ ᱯᱤᱞᱪᱩ ᱦᱟᱲᱟᱢ ᱯᱤᱞᱪᱩ ᱵᱩᱲᱦᱤ ᱠᱤᱱ ᱡᱟᱱᱟᱢ ᱞᱮᱱ
ᱦᱳᱭ ᱦᱳᱭ
ᱩᱱ ᱠᱷᱚᱡ ᱜᱮ ᱮᱫ ᱢᱟᱡ ᱩᱱ ᱠᱷᱚᱡ ᱜᱮ ᱱᱚᱜ-ᱚᱭ ᱥᱤᱨᱡᱚᱱᱤᱭᱟᱹ ᱥᱮ ᱩᱱᱤᱭᱟᱜ ᱤᱭᱟᱹᱛᱮ ᱦᱟᱺᱰᱤ ᱯᱟᱹᱣᱨᱟᱹ ᱫᱚ ᱵᱮᱱᱟᱣ ᱫᱚᱠᱤᱱ ᱪᱮᱫ ᱞᱮᱫᱟ ᱟᱫᱚ ᱩᱱ ᱠᱷᱚᱡᱽ ᱜᱮ ᱩᱱᱠᱤᱱ ᱜᱮ ᱟᱵᱚᱨᱮᱱ ᱡᱟᱦᱟᱸᱭ ᱯᱤᱞᱪᱩ ᱦᱟᱲᱟᱢ ᱯᱤᱞᱪᱩ ᱵᱩᱲᱦᱤ ᱩᱱᱠᱤᱱ ᱜᱮ ᱦᱟᱺᱰᱤ ᱯᱟᱹᱣᱨᱟᱹ ᱵᱮᱱᱟᱣ ᱠᱟᱛᱮᱫ ᱟᱨ ᱩᱱᱠᱩ ᱢᱟᱨᱟᱝ ᱵᱩᱨᱩ ᱮᱢᱟᱱ ᱠᱚ ᱠᱤᱱ ᱫᱮᱵᱟ ᱥᱮᱵᱟᱭᱮᱫ ᱠᱚ ᱛᱟᱦᱮᱱᱟ ᱦᱟᱺᱰᱤ ᱪᱚᱰᱚᱨ ᱠᱚᱛᱮ ᱜᱮ ᱚᱱᱟ ᱤᱭᱟᱹ ᱤᱭᱟᱹᱛᱮ ᱫᱤᱱ ᱫᱤᱱ ᱛᱮ ᱟᱵᱚ ᱴᱷᱮᱱ ᱫᱚ ᱱᱚᱝᱠᱟ ᱠᱟᱛᱮ ᱦᱮᱡ ᱟᱠᱟᱱᱟ ᱵᱟᱝ ᱢᱟ ᱦᱟᱺᱰᱤ ᱫᱚ ᱫᱚᱦᱚᱭ ᱞᱟᱜᱟᱜᱼᱟ ᱵᱟᱦᱟ ᱥᱚᱦᱨᱟᱭ ᱥᱮ ᱱᱚᱝᱠᱟ ᱵᱚᱸᱜᱟ ᱵᱩᱨᱩ ᱢᱟᱱᱚᱛ ᱠᱚ ᱞᱟᱜᱟᱜᱼᱟ ᱯᱩᱨᱩᱫᱷᱩᱞ ᱠᱚ ᱢᱤᱫ ᱵᱟᱨ ᱮᱢᱟ ᱟᱠᱚ ᱦᱩᱭᱩᱜᱼᱟ ᱱᱚᱣᱟ ᱤᱭᱟᱹᱛᱮ ᱦᱟᱺᱰᱤ ᱯᱟᱹᱣᱨᱟᱹ ᱫᱚ ᱪᱚᱞ ᱦᱮᱡ ᱟᱠᱟᱱᱟ ᱛᱚ ᱱᱤᱛᱚᱜ ᱵᱚᱱ ᱧᱮᱞᱟ ᱟᱵᱚ ᱯᱨᱟᱭ ᱚᱱᱟ ᱫᱚ ᱢᱟᱱᱮ ᱵᱷᱟᱹᱞᱤ ᱵᱷᱟᱹᱞᱤ ᱤᱭᱟᱹ ᱛᱮ ᱵᱟᱝ ᱵᱮᱵᱚᱦᱟᱨ ᱠᱟᱛᱮᱫ ᱵᱟᱰ ᱢᱟᱱᱮ ᱵᱟᱹᱲᱤᱡ ᱤᱭᱟᱹ ᱛᱮᱵᱚᱱ ᱵᱮᱵᱚᱦᱟᱨ ᱮᱫᱟ ᱵᱟᱹᱲᱤᱡ ᱤᱭᱟᱹ ᱛᱮᱫᱚ ᱪᱮᱫ ᱞᱮᱠᱟ ᱢᱟᱱᱮ ᱵᱟᱲ ᱯᱟᱦᱤᱞ ᱫᱚ ᱠᱚᱢ ᱜᱮ ᱦᱟᱺᱰᱤ ᱠᱚ ᱫᱚᱦᱚᱭᱮᱫ ᱛᱟᱦᱮᱱᱟ ᱥᱮ ᱠᱚᱢ ᱜᱮ ᱪᱟᱣᱞᱮ ᱟᱱᱟᱡᱽ ᱫᱚ ᱛᱟᱦᱮᱸ ᱞᱮᱱᱟ ᱥᱮ ᱚᱞᱯᱚ ᱜᱮ ᱦᱟᱺᱰᱤ ᱠᱚ ᱫᱚᱦᱚᱭᱮᱫ ᱛᱟᱦᱮᱱᱟ ᱟᱫᱚ ᱵᱚᱸᱜᱟᱼ ᱵᱩᱨᱩ ᱪᱩᱰᱩᱨ ᱮᱸ ᱪᱚᱰᱚᱨ ᱥᱩᱢᱩᱝ ᱜᱮ ᱥᱮ ᱢᱤᱫ ᱯᱷᱩᱲᱩᱜ ᱧᱩ ᱥᱩᱢᱩᱝ ᱠᱚ ᱵᱮᱱᱟᱣ ᱮᱫ ᱛᱟᱦᱮᱱᱟ ᱢᱮᱱᱠᱷᱟᱱ ᱱᱮᱛᱟᱨ ᱫᱚ ᱚᱱᱟ ᱠᱚ ᱵᱟ. ᱲᱛᱤ ᱛᱤ ᱧᱮᱞᱚᱜᱼᱟ ᱟᱭᱢᱟᱜᱟᱱ ᱠᱚ ᱫᱚᱦᱚᱭᱟ ᱟᱨ ᱢᱤᱫᱵᱟᱨ ᱯᱷᱩᱲᱩᱜ ᱠᱷᱚᱱ ᱵᱟᱹᱲᱛᱤ ᱠᱚ ᱧᱩᱭᱟ ᱾
ᱦᱳᱭ ᱦᱳᱭ
ᱦᱚᱜ-ᱚᱭ ᱡᱮᱢᱚᱱ ᱢᱤᱫ ᱵᱟᱨ ᱦᱚᱲ ᱠᱚ ᱵᱟᱹᱲᱤᱡᱚᱜᱼᱟ ᱱᱚᱣᱟ ᱦᱚᱸᱵᱮᱱ ᱵᱟᱲᱟᱭ ᱜᱮᱭᱟ
ᱦᱳᱭ
ᱚᱱᱮ ᱚᱱᱠᱟ ᱜᱚᱢᱠᱮ ᱢᱟ ᱛᱟᱦᱚᱞᱮ ᱟᱵᱮᱱ ᱦᱚᱸ ᱢᱤᱫᱵᱟᱨ ᱠᱟᱛᱷᱟ ᱞᱟᱹᱭ ᱵᱮᱱ ᱟᱫᱚ ᱞᱟᱹᱭ ᱵᱤᱱ ᱥᱮ ᱞᱟᱹᱭ ᱵᱤᱱ ᱞᱟᱹᱭ ᱵᱤᱱ ᱾
ᱱᱮᱛᱟᱨ ᱦᱟᱺᱰᱤ ᱯᱟᱹᱣᱨᱟᱹ ᱡᱟ ᱟᱨᱠᱤ ᱢᱟᱱᱮ ᱪᱮᱫ ᱯᱨᱚᱪᱚᱞᱚᱱ ᱟᱨᱠᱤ ᱠᱤ ᱡᱟᱦᱟᱧ ᱞᱟᱹᱭᱟ ᱚᱱᱟ ᱫᱚ ᱢᱟᱱᱮ ᱟᱵᱚᱣᱟᱜ ᱥᱟᱱᱛᱟᱲ ᱥᱚᱢᱟᱡᱽ ᱨᱮᱫᱚ ᱛᱟᱦᱮᱸ ᱠᱟᱱ ᱜᱮᱭᱟ ᱠᱤᱱᱛᱩ ᱟᱫᱚ ᱡᱚᱠᱷᱚᱱ ᱤᱝᱨᱮᱡᱽ ᱠᱚᱠᱚ ᱦᱮᱡ ᱱᱟ ᱩᱱᱠᱩ ᱜᱮᱛᱚ ᱟᱨᱦᱚᱸ ᱚᱱᱟ ᱠᱚ ᱢᱟᱱᱮ ᱵᱮᱵᱽᱥᱟ ᱞᱮᱠᱟ ᱠᱚ ᱧᱮᱞ ᱠᱮᱫᱟ ᱦᱟᱺᱰᱤ
ᱦᱳᱭ ᱦᱳᱭ ᱦᱳᱭ ᱵᱮᱵᱽᱥᱟ ᱞᱮᱠᱟ ᱴᱷᱤᱠ
ᱟᱫ ᱟᱫᱚ ᱚᱱᱟ ᱪᱮᱫ ᱞᱤᱧ ᱞᱟᱹᱭᱟ ᱚᱱᱟ ᱦᱟᱺᱰᱤ ᱯᱟᱹᱣᱨᱟᱹ ᱛᱮᱜᱮ ᱟᱫᱚ ᱦᱚᱲᱟᱜ ᱥᱚᱢᱟᱡᱽ ᱨᱮ ᱟᱫᱚ ᱩᱱᱠᱩ ᱵᱮᱜᱷᱟᱛ ᱠᱚ ᱜᱷᱚᱴᱟᱣ ᱠᱟᱫᱟ ᱾
ᱦᱳᱭ ᱦᱳᱭ ᱦᱳᱭ ᱟᱨ ᱱᱟᱯᱟᱭ ᱠᱟᱛᱷᱟ ᱵᱮᱱ ᱧᱟᱢ ᱠᱮᱫᱟ ᱱᱚᱣᱟ ᱧᱟᱢᱛᱮ ᱟᱭᱢᱟ ᱥᱤᱠᱷᱱᱟᱹᱛ ᱞᱮ ᱧᱟᱢ ᱠᱮᱫᱟ ᱟᱨᱦᱚᱸ ᱞᱟᱹᱭ ᱵᱤᱱ ᱞᱟᱹᱭ ᱵᱤᱱ
ᱟ ᱪᱮᱜ ᱤᱧ ᱞᱟ. ᱭᱟ᱾
ᱟᱨ ᱚᱱᱮ ᱡᱮ ᱦᱟᱺᱰᱤ ᱯᱟᱹᱣᱨᱟᱹ ᱟᱹᱛᱩ ᱚᱲᱟᱜ ᱠᱚᱨᱮ ᱦᱳᱭ ᱥᱮ ᱟᱹᱛᱩ ᱚᱲᱟᱜ ᱠᱚᱨᱮ ᱱᱮᱛᱟᱨ ᱧᱮᱞᱚᱜ ᱠᱟᱱᱟ ᱚᱱᱮ ᱪᱩᱣᱟᱹᱱ ᱫᱚᱵᱮᱱ ᱵᱟᱲᱟᱭ ᱜᱮᱭᱟ ᱛᱚ ᱪᱩᱣᱟᱹᱱ ᱪᱩᱣᱟᱹᱱ ᱥᱮ ᱪᱩᱞᱞᱩ ᱠᱚ ᱢᱮᱛᱟᱜᱼᱟ ᱵᱟᱝ ᱦᱳᱭ ᱪᱩᱞᱞᱩ ᱚᱱᱟᱛᱮ ᱟᱞᱮ ᱥᱮᱫ ᱪᱩᱣᱟᱹᱱ ᱠᱚ ᱢᱮᱛᱟᱜ ᱟᱛᱚ
ᱟᱪᱪᱷᱟ ᱟᱪᱪᱷᱟ
ᱧᱮᱞᱚᱜᱼᱟ ᱟᱹᱛᱩ ᱚᱲᱟᱜ ᱠᱚᱨᱮ ᱠᱚ ᱟᱠᱷᱨᱤᱧᱟ ᱢᱤᱫᱵᱟᱨ ᱟᱨ ᱮᱢᱚᱱ ᱪᱮ ᱚᱱᱟ ᱟᱹᱛᱩ ᱥᱩᱨ ᱥᱩᱯᱩᱨ ᱢᱤᱫ ᱵᱟᱨ ᱢᱮᱱᱟᱜ ᱠᱚᱣᱟ ᱠᱟᱹᱢᱤ ᱦᱮᱡ ᱠᱟᱛᱮᱫ ᱚᱱᱟ ᱫᱤᱱᱟᱹᱢ ᱫᱤᱱ ᱞᱮᱠᱟ ᱧᱩᱭᱟᱠᱚ ᱟᱨ ᱧᱩ ᱛᱮᱫ ᱠᱚ ᱵᱩᱞᱩᱜᱼᱟ ᱟᱨ ᱚᱲᱟᱜ ᱥᱮᱱ ᱠᱟᱛᱮᱫ ᱮᱨᱟ ᱠᱚᱠᱚ ᱮᱨᱟ ᱠᱚ ᱥᱟᱶ ᱠᱚ ᱠᱷᱟᱹᱯᱟᱹᱨᱤᱜᱼᱟ ᱱᱚᱣᱟ ᱢᱤᱫᱴᱤᱡ ᱟᱭᱢᱟ ᱵᱟᱹᱲᱤᱡ ᱞᱚᱠᱠᱷᱚ ᱧᱮᱞᱚᱜᱼᱟ
ᱦᱮᱸ
ᱱᱚᱣᱟ ᱦᱚᱸ ᱢᱟᱱᱮ ᱵᱟᱹᱲᱤᱡ ᱤᱭᱟᱹ ᱠᱟᱱ ᱜᱮᱭᱟ ᱠᱷᱟᱨᱟᱯ ᱢᱟᱱᱮ ᱟᱹᱰᱤ ᱵᱟᱹᱲᱤᱡ ᱡᱤᱱᱤᱥ ᱠᱟᱱ ᱜᱮᱭᱟ ᱠᱷᱟᱨᱟᱯ ᱡᱤᱱᱤᱥ ᱠᱟᱱ ᱜᱮᱭᱟ ᱜᱚᱝᱠᱮ
ᱟᱹᱵᱤᱱ ᱥᱮᱫ ᱚᱱᱠᱟ ᱫᱚᱢᱮ ᱠᱚ ᱧᱩᱭ ᱜᱮᱭᱟ ᱯᱟᱹᱣᱨᱟᱹ ᱠᱚ
ᱦᱳᱭ ᱦᱳᱭ ᱚᱱᱠᱟ ᱯᱨᱟᱭ ᱦᱳᱭ ᱵᱟᱲᱟᱜ ᱜᱮᱭᱟ ᱮᱢᱚᱱ ᱪᱮᱫ ᱟᱹᱛᱩ ᱠᱚᱨᱮᱫ ᱮᱫ ᱚᱱᱟ ᱵᱟᱨᱮ ᱛᱮ ᱢᱤᱴᱤᱱ ᱠᱚᱦᱚᱸ ᱦᱳᱭ ᱵᱟᱲᱟ ᱠᱟᱱᱟ ᱡᱟᱛᱮ ᱚᱱᱟ ᱵᱚᱱᱫᱚᱜ ᱢᱟ ᱥᱮ ᱟᱞᱚ ᱠᱚ ᱤᱭᱟᱹᱭ ᱢᱟ ᱢᱮᱱᱠᱷᱟᱱ ᱧᱮᱞᱚᱜᱼᱟ ᱡᱮ ᱢᱤᱴᱤᱱ ᱠᱟᱛᱮ ᱳᱭ ᱢᱤᱫ, ᱢᱤᱫ ᱢᱟᱥ ᱜᱟᱱ ᱥᱮ ᱵᱟᱨ ᱢᱟᱥ ᱜᱟᱱ ᱵᱚᱱᱫᱚᱭᱮᱱ ᱜᱮ ᱢᱟᱱᱮ ᱤᱱᱟᱹᱜ ᱢᱟᱭᱱᱮ ᱜᱟᱱ ᱟᱨ
ᱟᱨᱦᱚᱸ ᱟᱨᱦᱚᱸ ᱠᱟᱹᱡᱫᱤᱱ ᱯᱚᱨᱮ ᱟᱨᱦᱚᱸ ᱠᱚ ᱪᱟᱹᱞᱩ ᱠᱮᱫ ᱜᱮ ᱩᱱᱠᱩ ᱢᱟᱱᱮ ᱤᱭᱟᱹ ᱠᱚ ᱟ ᱟᱹᱛᱩ ᱚᱲᱟᱜ ᱨᱮ ᱡᱟᱦᱟᱸ ᱪᱩᱞᱞᱩ ᱠᱚ ᱟᱠᱷᱨᱤᱧ ᱠᱟᱱᱟ ᱠᱚ ᱢᱟᱱᱟᱣ ᱵᱟᱨ ᱢᱟᱱᱮ ᱢᱟᱱᱟ ᱠᱟᱛᱷᱟ ᱦᱚᱸ ᱵᱟᱝ ᱠᱚ ᱟᱸᱡᱚᱢ ᱛᱟᱦᱮᱸᱱᱟ
ᱚ
ᱮᱢᱚᱱ ᱪᱮᱫ ᱟᱹᱛᱩ ᱚᱲᱟᱜ ᱨᱮᱫᱚ ᱵᱮᱱ ᱵᱟᱲᱟᱭ ᱟᱛᱚ ᱵᱮᱥ ᱜᱷᱟᱹᱲᱤᱡ ᱟᱭᱢᱟ ᱨᱚᱠᱚᱢ ᱦᱚᱲ ᱦᱮᱱᱟᱜ ᱠᱚᱣᱟ ᱧᱮᱞ ᱞᱟᱵᱮᱱ ᱡᱟᱦᱟᱸᱭ ᱵᱚᱱᱫᱚᱭ ᱫᱟᱭ ᱵᱷᱟᱹᱞᱤ ᱞᱟᱹᱜᱤᱫ ᱜᱮ ᱩᱱᱤ ᱵᱤᱨᱳᱫᱽ ᱟᱨᱦᱚ ᱦᱚᱲ ᱠᱚ ᱛᱤᱸᱜᱩᱱᱟ ᱡᱟᱛᱮ ᱟᱞᱚ ᱵᱚᱱᱫᱚᱜ ᱟᱞᱚ ᱵᱚᱱᱫᱚᱜ ᱢᱟ ᱦᱟᱹᱱᱤ ᱠᱚ ᱥᱟᱯᱚᱴ ᱮᱭᱟ ᱵᱮᱵᱽᱥᱟᱫᱟᱨ ᱫᱚ ᱩᱱᱤ ᱟᱭᱟᱜ ᱪᱟᱹᱞᱩᱜᱼᱟ ᱩᱱᱤ ᱫᱚ ᱚᱱᱟ ᱤᱭᱟᱹᱛᱮ ᱛᱮ ᱩᱱᱠᱩ ᱫᱚ ᱩᱱᱠᱩ ᱥᱮᱡ ᱫᱚᱭ ᱩᱱᱠᱩ ᱥᱮᱡᱚᱜ ᱜᱮᱭᱟ ᱡᱟᱦᱟᱸᱭ ᱠᱚ ᱢᱮᱱᱟ ᱡᱮ ᱟᱞᱚ ᱵᱚᱱᱫᱚᱭ ᱢᱟᱭ
ᱦᱮ ᱯᱟᱹᱣᱨᱟᱹᱭ ᱟᱹᱠᱷᱨᱤᱧᱟ ᱩᱱᱤ ᱫᱚ ᱟᱨ ᱵᱟᱭ ᱵᱩᱡᱟ ᱥᱮ ᱵᱮᱥ ᱜᱷᱟᱹᱲᱤᱡ ᱫᱚ ᱩᱱᱤ ᱫᱚ ᱟᱭᱟᱜ ᱟᱭᱟᱜ ᱴᱟᱠᱟ ᱦᱩᱭᱮᱱ ᱥᱮ ᱩᱱᱤᱭᱟᱜ ᱫᱚ ᱢᱚᱛᱞᱚᱵ
ᱦᱮᱸ ᱦᱮᱸ ᱚᱱᱟ ᱜᱮᱛᱚ ᱞᱟᱹᱭ ᱫᱟᱞᱤᱧ ᱤᱝᱨᱮᱡᱽ ᱠᱚ ᱥᱩᱨᱩ ᱠᱮᱫᱟ ᱵᱟᱠᱷᱟᱱ ᱫᱚ ᱚᱱᱟ ᱠᱤ ᱪᱟᱹᱞᱩ ᱠᱚᱜᱼᱟ ᱟᱵᱚᱣᱟᱜ ᱫᱤᱥᱚᱢ ᱨᱮ
ᱵᱟᱝ ᱵᱟᱝ ᱵᱟᱝ ᱚᱱᱠᱟ ᱞᱟᱹᱴᱩ ᱧᱚᱜ ᱵᱮᱵᱽᱥᱟ ᱚᱱᱠᱟ ᱥᱮ ᱯᱟᱹᱣᱨᱟᱹ ᱫᱷᱟᱨᱮ ᱨᱮ ᱫᱚ ᱚᱱᱠᱟ ᱫᱚ ᱵᱟᱝ ᱪᱟᱹᱞᱩ ᱠᱮᱫᱼᱟ
ᱵᱟᱠᱷᱟᱱ ᱫᱚ ᱡᱟᱦᱟᱸᱭ ᱩᱢ ᱢᱟᱱᱮ ᱡᱩᱫᱤ ᱥᱟᱵ ᱠᱟᱜ ᱵᱤᱱ ᱤᱝᱨᱮᱡᱽ ᱠᱚ ᱵᱟᱠᱚ ᱦᱮᱡ ᱮᱱᱟ ᱛᱟᱦᱚᱞᱮ ᱚᱱᱟ ᱵᱮᱵᱽᱥᱟ ᱨᱮᱱᱟᱜ ᱫᱚ ᱟᱨᱠᱤ ᱪᱮᱫ ᱦᱚᱸ ᱤᱭᱟᱹ ᱵᱟᱝ ᱛᱟᱦᱮᱸ ᱠᱚᱜᱼᱟ
ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱞᱟᱹᱭᱵᱮᱱ ᱞᱟᱹᱭᱵᱮᱱ
ᱟᱫᱚ ᱢᱤᱫᱴᱟᱝ ᱠᱟᱛ ᱫᱮᱵᱟᱨᱮ ᱟᱫᱚ ᱢᱟᱱᱮ ᱟᱹᱵᱤᱱ ᱦᱚᱸ ᱡᱟᱦᱟᱱᱟᱜ ᱞᱟᱹᱭ ᱵᱤᱱ
ᱚ ᱟᱹᱞᱤᱧ ᱞᱟᱹᱭ ᱫᱚ ᱚ ᱛᱟᱨᱯᱚᱨᱱ ᱠᱷᱮᱞ ᱱᱤᱭᱟ ᱵᱮᱱ ᱢᱮᱱ ᱠᱮᱫᱟ ᱦᱚᱭ ᱥᱮ
ᱦᱮᱸ ᱦᱮᱸ
ᱛᱟᱨᱯᱚᱨ ᱱᱮᱛᱟᱨ ᱧᱮᱞᱚᱜ ᱠᱟᱱᱟ ᱡᱮ ᱚᱱᱟ ᱯᱷᱩᱴᱵᱚᱞ ᱴᱩᱨᱱᱟᱢᱮᱱᱴ ᱠᱚᱨᱮ ᱦᱟᱺᱰᱤ ᱦᱟᱺᱰᱤ ᱦᱚᱸ ᱦᱟᱺᱰᱤ ᱯᱟᱹᱣᱨᱟᱹ ᱦᱚᱸ ᱟᱹᱰᱤ ᱠᱚ ᱟᱹᱠᱷᱨᱤᱧ ᱮᱟᱭ ᱮᱢᱚᱱ ᱚᱱᱟ ᱵᱚᱱᱫᱚᱨ ᱨᱮᱦᱚᱸ ᱟᱹᱰᱤ ᱱᱟᱯᱟᱭᱚᱜᱼᱟ ᱪᱮᱫᱟᱜ ᱥᱮ ᱚᱱᱟ ᱦᱟᱺᱰᱤ ᱯᱟᱹᱣᱨᱟᱹ ᱡᱩᱫᱤ ᱢᱮᱫ ᱥᱟᱢᱟᱝ ᱨᱮ ᱛᱟᱦᱮᱸᱱᱟ ᱛᱟᱦᱚᱞᱮ ᱧᱮᱞ ᱵᱥᱮ ᱧᱩ ᱧᱩ ᱥᱮ ᱡᱚᱢ ᱫᱚ ᱥᱟᱱᱟ ᱜᱮ ᱡᱟᱦᱟᱸᱭ ᱯᱟᱹᱣᱨᱟᱹ ᱧᱩ ᱵᱟᱲᱟᱭᱟ ᱵᱟᱝ ᱠᱟᱛᱷᱟ ᱨᱮᱠᱚ ᱞᱟᱹᱭ ᱠᱟᱫᱟ ᱥᱮᱨᱮᱧ ᱯᱟᱹᱨᱠᱟᱹᱣ ᱢᱚᱪᱟ ᱮᱱᱮᱡ ᱯᱟᱹᱨᱠᱟᱹᱣ ᱡᱟᱸᱜᱟ ᱚᱱᱟ ᱫᱚ ᱪᱤᱠᱟᱹᱛᱮᱢ ᱟᱠᱚᱴᱟ ᱠᱟᱛᱷᱟ ᱠᱚ ᱞᱟᱹᱭ ᱟᱠᱮᱫᱟ ᱥᱮ ᱚᱱᱮ ᱚᱱᱠᱟ ᱦᱳᱭ ᱦᱳᱭ ᱚᱱᱮ ᱚᱱᱠᱟᱜᱮ ᱚᱱᱟ ᱚᱱᱟ ᱠᱚᱨᱮ ᱡᱩᱫᱤ ᱚᱱᱟ ᱵᱟᱝᱵᱚᱱ ᱟᱹᱠᱷᱨᱤᱧ ᱦᱚᱪᱚᱣᱟᱠᱚᱣᱟ ᱠᱚᱣᱟ ᱥᱮ ᱚᱱᱟ ᱵᱚᱱᱫᱚᱜᱼᱟ ᱛᱟᱦᱚᱞᱮ ᱱᱟᱯᱟᱭᱚᱜᱼᱟ
ᱟᱹᱰᱤ ᱱᱟᱯᱟᱭ
ᱦᱳᱭ ᱦᱳᱭ ᱢᱤᱫ ᱤᱭᱟᱹᱛᱮ
ᱦᱮ
ᱟᱨ ᱞᱟᱹᱭ ᱵᱮᱱ
ᱟᱫᱚ ᱟᱯᱮᱥᱮᱫ ᱤᱭᱟᱹ ᱠᱚ ᱦᱩᱭᱩᱜ ᱜᱮᱭᱟ ᱥᱮ ᱵᱟᱝ ᱢᱟᱱᱮ ᱪᱮᱫ ᱞᱤᱧ ᱞᱟᱹᱭᱟ ᱯᱨᱳᱜᱨᱟᱢ ᱠᱚ
ᱯᱨᱳᱜᱨᱟᱢ ᱠᱚ ᱦᱮᱸ ᱦᱩᱭ ᱵᱟᱲᱟᱜ ᱜᱮᱭᱟ ᱪᱮᱫ ᱞᱮᱠᱟᱱᱟᱜ ᱯᱨᱳᱜᱨᱟᱢ ᱵᱮᱱ ᱢᱮᱱ ᱮᱫᱟ
ᱛᱟᱦᱚᱞᱮ ᱢᱟᱱᱮ ᱦᱳᱭ ᱦᱳᱭ ᱦᱳᱭ ᱚᱱᱞᱤ ᱥᱮᱨᱮᱧ ᱟᱪᱪᱷᱟ᱾ ᱚᱱᱟ ᱠᱚᱨᱮ ᱦᱟᱺᱰᱤ ᱯᱟᱹᱣᱨᱟ ᱠᱚ ᱟᱹᱠᱷᱨᱤᱧᱟ ᱟᱯᱮᱥᱮᱫ?
ᱦᱳᱭ ᱦᱳᱭ ᱟᱹᱠᱷᱨᱤᱧ ᱜᱮᱭᱟ ᱠᱚ ᱢᱟᱱᱮ ᱯᱨᱟᱭ ᱡᱟᱭᱜᱟ ᱨᱮᱜᱮ ᱟᱹᱠᱷᱨᱤᱧ ᱜᱮᱭᱟ ᱠᱚ ᱢᱤᱫ ᱵᱟᱨ ᱡᱟᱭᱜᱟ ᱠᱚᱨᱮ ᱛᱟᱦᱮᱸᱱᱟ ᱡᱮ ᱵᱚᱱᱫᱚ ᱟᱨ ᱵᱟᱠᱟᱱ ᱫᱚ ᱯᱨᱟᱭ ᱡᱟᱭᱜᱟ ᱠᱚ ᱟᱹᱠᱷᱨᱤᱧ ᱛᱟᱦᱮᱱᱟ᱾
ᱛᱟᱦᱚᱞᱮ ᱟᱵᱤᱱᱟᱜ ᱪᱮᱫ ᱵᱚᱠᱛᱚᱵᱵᱚ ᱡᱮ ᱢᱟᱱᱮ ᱡᱟᱦᱟᱸ ᱟᱨᱠᱤ ᱠᱟᱹᱴᱤᱡ ᱠᱟᱹᱴᱤᱡ ᱢᱟᱱᱮ ᱪᱮᱫ ᱤᱧ ᱞᱟᱹᱭᱟ ᱢᱟᱹᱭ ᱵᱟᱹᱵᱩ ᱠᱚ ᱢᱟᱹᱭ ᱵᱟᱹᱵᱩ ᱠᱚ ᱚᱠᱟ ᱯᱟᱹᱣᱨᱟ ᱠᱚᱠᱚ ᱧᱩ ᱠᱟᱛᱮᱫ ᱠᱚ ᱜᱩᱲᱫᱷᱚᱢ ᱫᱟᱲᱮᱭᱟᱜᱼᱟ ᱚᱱᱟ ᱨᱮᱱᱟᱜ ᱥᱚᱢᱯᱚᱨᱠᱮ ᱡᱟᱦᱟᱱᱟᱜ ᱡᱩᱫᱤᱵᱤᱱ ᱞᱟᱹᱭᱟ
ᱱᱚᱣᱟ ᱫᱚ ᱧᱮᱞ ᱢᱮ ᱱᱚᱣᱟ ᱫᱚ ᱮᱠᱪᱩᱭᱮᱞᱤ ᱟᱭᱚᱼᱵᱟᱵᱟᱣᱟᱜ ᱫᱚᱥ ᱡᱮ ᱩᱱ ᱩᱱᱤᱭᱟᱜ ᱢᱤᱫ ᱢᱤᱫ ᱜᱮᱟᱨ ᱤᱨᱟᱹᱞ ᱩᱢᱮᱨ ᱟᱹᱣᱨᱤ ᱦᱩᱭ ᱛᱮᱜᱮ ᱡᱩᱫᱤ ᱦᱟᱱᱛᱮ ᱱᱟᱛᱮ ᱵᱮᱱ ᱫᱟᱬᱟ ᱦᱚᱪᱚᱭᱮᱭᱟ ᱛᱚ ᱚᱱᱟ ᱫᱚ ᱵᱟᱹᱲᱤᱡ ᱡᱤᱱᱤᱥ ᱠᱟᱱ ᱜᱮᱭᱟ ᱥᱮ ᱟᱭᱳᱼᱵᱟᱵᱟ ᱦᱚᱸ ᱚᱱᱟ ᱫᱚ ᱵᱩᱡᱽ ᱞᱟᱹᱠᱛᱤ ᱠᱟᱱᱟ ᱡᱮ ᱠᱟᱹᱴᱤᱡ ᱜᱤᱫᱟᱹᱨ ᱠᱟᱱᱟ ᱩᱱᱤ ᱫᱚ ᱟᱡ ᱛᱮᱫᱚ ᱱᱤᱛᱚᱜ ᱫᱚ ᱵᱮᱥ ᱵᱟᱹᱲᱤᱡ ᱫᱚ ᱵᱟᱭ ᱵᱟᱪᱷᱟᱣᱟ ᱪᱷᱟᱣ ᱫᱟᱲᱮᱭᱟᱜᱼᱟ ᱩᱱᱤ ᱫᱚ ᱤᱭᱟᱹ ᱞᱟᱹᱠᱛᱤ ᱠᱟᱱ ᱛᱟᱭᱟ ᱡᱮ ᱵᱟᱨᱚᱱ ᱞᱟᱹᱠᱛᱤ ᱠᱟᱱᱟ ᱩᱱᱤ ᱜᱤᱫᱟᱹᱨ ᱡᱮ ᱚᱱᱟ ᱫᱚ ᱵᱟᱹᱲᱤᱡ ᱡᱤᱱᱤᱥ ᱠᱟᱱᱟ ᱚᱱᱛᱮ ᱫᱚ ᱟᱞᱚ ᱪᱟᱞᱟᱜ᱾ ᱚᱱᱟ ᱫᱚ ᱛᱟᱨᱯᱚᱨ ᱟᱭᱳᱵᱟᱵᱟ ᱦᱚᱸ ᱠᱟᱹᱴᱤᱡ ᱢᱤᱫᱵᱟᱨ ᱟᱭᱳᱼᱵᱟ ᱫᱚ ᱚᱱᱠᱟ ᱵᱟᱝᱠᱚ ᱢᱮᱛᱟ ᱠᱚᱣᱟ ᱟᱨ ᱮᱢᱚᱱ ᱪᱮᱫ ᱱᱮᱛᱟᱨ ᱮᱱ ᱫᱚ ᱱᱮᱛᱟᱨ ᱨᱮᱱ ᱜᱤᱫᱽᱨᱟᱹ ᱠᱚᱫᱚ ᱠᱟᱛᱷᱟ ᱚᱱᱠᱟ ᱵᱟᱝᱠᱚ ᱟᱸᱡᱚᱢ ᱛᱟᱦᱮᱱᱟ ᱛᱚ ᱟᱵᱮᱱ ᱫᱚᱵᱮᱱ ᱵᱟᱲᱟᱭ ᱜᱮᱭᱟ
ᱦᱮᱸ
ᱮᱢᱚᱱ ᱡᱮ ᱥᱮᱬᱟ ᱦᱚᱲ ᱪᱮᱛᱟᱱ ᱜᱮ ᱢᱚᱪᱟ ᱨᱩᱣᱟᱹᱲ ᱠᱮᱫ ᱜᱮ
ᱦᱩᱸ
ᱱᱟᱱᱟ ᱦᱚᱸ ᱯᱨᱟᱭ ᱧᱮᱞᱚᱜᱼᱟ ᱛᱚ
ᱟᱨ ᱞᱟᱹᱭ ᱵᱮᱱ
ᱧᱮᱞ ᱞᱮᱫᱮ ᱵᱤᱱ ᱫᱚ ᱩᱱᱤ ᱡᱟᱦᱟᱸᱭ ᱯᱷᱮᱢᱟᱥ ᱞᱮᱱᱟᱭ ᱪᱷᱟᱯᱨᱤ ᱯᱟᱯᱟ ᱠᱤ ᱯᱟᱹᱨᱤ
ᱦᱮᱸ ᱦᱮᱸ ᱵᱟᱯᱟ ᱴᱷᱤᱠ ᱴᱷᱤᱠ ᱜᱮᱵᱮᱱ ᱞᱟᱹᱭ ᱠᱮᱫᱟ ᱢᱟ ᱞᱟᱹᱭ ᱵᱮᱱ ᱢᱚᱡᱽ ᱠᱟᱛᱷᱟ ᱵᱮᱱ ᱞᱟᱹᱭᱫᱟ
ᱛᱤᱱᱟᱹᱜ ᱠᱚᱢ ᱵᱚᱭᱮᱥ ᱛᱟᱭ ᱛᱩᱵᱩ ᱨᱮᱦᱚ ᱡᱩᱫᱤ ᱚᱱᱠᱟ ᱵᱟᱲᱟᱜ ᱠᱟᱱᱟᱭ
ᱧᱮᱞ ᱫᱚᱵᱮᱱ ᱧᱮᱞ ᱠᱟᱫᱮ ᱜᱮᱭᱟ ᱤᱭᱩᱴᱩᱵᱽ ᱠᱚᱨᱮ ᱜᱮ ᱢᱟᱱᱮ ᱯᱷᱮᱥᱵᱩᱠ ᱠᱚᱫᱚ ᱛᱟᱦᱮᱸ ᱞᱮᱱ ᱛᱟᱹᱧ ᱵᱟᱹᱱᱩᱜ ᱛᱟᱹᱞᱤᱧᱟ ᱟᱹᱞᱤᱧ ᱫᱚ ᱤᱭᱩᱴᱩᱵᱽ ᱠᱚᱨᱮ ᱜᱮᱞᱤᱧ ᱧᱮᱞ ᱠᱟᱫᱮᱭᱟ
ᱟᱪᱪᱷᱟ ᱟᱪᱪᱷᱟ ᱚᱱᱟᱮ ᱤᱭᱩᱴᱩᱵᱽ ᱠᱚᱨᱮ ᱜᱮᱵᱤᱱ ᱧᱮᱞ ᱜᱮᱭᱟ ᱢᱟᱱᱮ ᱯᱨᱳᱜᱨᱟᱢ ᱠᱚ ᱡᱚᱠᱷᱚᱱ ᱦᱩᱭᱩᱜᱼᱟ ᱪᱷᱟᱯᱨᱤ ᱠᱚᱣᱟᱜ
ᱦᱳᱭ ᱦᱳᱭ ᱦᱚᱲ ᱠᱚᱦᱚᱸ ᱱᱮᱛᱟᱨ ᱫᱚ ᱠᱟᱹᱴᱤᱡ ᱵᱚᱱ ᱤᱭᱟᱹ ᱧᱚᱜ ᱠᱟᱱᱟ ᱪᱮᱫ ᱵᱚᱱ ᱤᱭᱟᱹ ᱧᱚᱜ ᱠᱟᱫᱟ ᱡᱟᱦᱟᱸ ᱵᱟᱹᱲᱤᱡ ᱡᱤᱱᱤᱥ ᱚᱱᱟ ᱫᱚ ᱛᱤᱱᱟᱹᱜ ᱵᱚᱱ ᱧᱮᱞ ᱮᱫᱟ ᱩᱱᱤ ᱦᱚᱭᱛᱳ ᱵᱷᱟᱭᱨᱟᱞ ᱟᱠᱟᱱᱟ ᱵᱟᱹᱲᱤᱡ ᱤᱭᱟᱹᱛᱮ ᱢᱮᱱᱠᱷᱟᱱ ᱩᱱᱤᱜᱮ ᱛᱤᱱᱟᱹᱜ ᱵᱷᱟᱹᱭᱨᱟᱞ ᱮᱢᱚᱱ ᱪᱮᱫ ᱱᱮᱛᱟᱨ ᱫᱚ ᱮᱞᱵᱟᱢ ᱠᱚᱨᱮ ᱦᱚᱸᱠᱚ ᱦᱟᱛᱟᱣ ᱠᱟᱱᱟ ᱥᱮᱠᱚ ᱠᱚᱨᱟᱣᱪᱚᱭᱮ ᱠᱟᱱᱟ ᱚᱱᱟ ᱫᱚ ᱧᱮᱞᱟ ᱢᱤᱫᱴᱤᱡ ᱵᱟᱹᱲᱤᱡ ᱫᱤᱠ ᱠᱟᱱᱟ ᱚᱱᱟ ᱫᱚ
ᱦᱩᱸ ᱠᱤᱱᱛᱩ ᱟᱵᱚᱣᱟᱜ ᱟᱵᱚᱣᱟᱜ ᱠᱤᱱᱛᱩ ᱮᱢᱚᱱ ᱜᱮ ᱦᱩᱭ ᱠᱟᱱ ᱛᱟᱵᱚᱱᱟ ᱢᱚᱱᱳᱵᱷᱟᱵ ᱠᱚ ᱡᱮ ᱢᱚᱱᱳᱵᱷᱟᱵ ᱠᱚ ᱮᱢᱚᱱ ᱜᱮ ᱦᱩᱭ ᱟᱠᱟᱱᱟ ᱡᱮ ᱢᱟᱱᱮ ᱵᱟᱲᱤᱡ ᱡᱤᱱᱤᱥ ᱜᱮᱵᱚᱱ ᱧᱮᱞᱟ ᱵᱷᱟᱹᱜᱤ ᱡᱤᱱᱤᱥ ᱵᱟᱵᱚᱱ ᱧᱟᱢᱟ ᱵᱷᱟᱹᱜᱤ ᱡᱤᱱᱤᱥ ᱫᱚ ᱵᱳᱨᱤᱝ ᱵᱚᱱ ᱟᱸᱡᱚᱢᱟ
ᱦᱳᱭ ᱦᱳᱭ ᱱᱟᱯᱟᱭ ᱠᱟᱛᱷᱟ ᱵᱮᱱ ᱢᱮᱱ ᱠᱮᱫᱟ ᱚᱱᱟ ᱫᱚ ᱮᱠᱫᱚᱢ ᱟᱹᱰᱤ ᱢᱟᱱᱮ ᱟᱹᱰᱤ ᱜᱮ ᱵᱳᱨᱤᱝ ᱡᱤᱱᱤᱥ ᱟᱹᱭᱠᱟᱹᱜᱼᱟ ᱢᱟᱱᱮ ᱪᱮᱫ ᱞᱮᱠᱟ ᱵᱩᱡᱷᱟᱹᱜᱼᱟ ᱡᱮᱢᱚᱱ ᱚᱱᱟ ᱫᱚ ᱱᱟᱯᱟᱭ ᱠᱟᱛᱷᱟ ᱡᱩᱫᱤ ᱠᱚ ᱞᱟᱹᱭᱟᱵᱮᱱᱟ ᱥᱮ ᱱᱟᱯᱟᱭ ᱠᱟᱹᱢᱤ ᱠᱚ ᱢᱮᱛᱟᱣ ᱵᱚᱱᱟ ᱡᱮᱢᱚᱱ ᱚᱱᱟ ᱫᱚ ᱵᱟᱫᱽᱫᱷᱚᱛᱟ ᱢᱩᱞᱚᱠ ᱠᱚᱨᱟᱣ ᱦᱩᱭᱩᱜ ᱠᱟᱱᱟ ᱚᱱᱮ ᱚᱱᱠᱟ ᱦᱚᱸ ᱟᱹᱭᱠᱟᱹᱜᱼᱟ ᱚᱱᱟ ᱤᱭᱟᱹ ᱛᱮᱦᱚᱸ ᱚᱱᱟ ᱫᱚ ᱵᱟᱝ ᱠᱟᱹᱢᱤ ᱥᱟᱱᱟᱣᱟ
ᱦᱳᱭ ᱡᱮᱢᱚᱱ ᱯᱟᱲᱦᱟᱜ ᱠᱚ ᱚᱱᱟ ᱠᱚᱦᱚᱸ ᱢᱚᱱᱮ ᱦᱩᱭᱩᱜᱼᱟ ᱡᱮ